ᱦᱮᱞᱚᱜ
ᱦᱟᱞᱳ
ᱦᱟᱞᱳ,
ᱟᱨ ᱦᱟᱸ ᱟᱸᱡᱚᱢᱚᱜ ᱠᱟᱱᱟ ᱜᱚᱢᱠᱮ᱾ ᱟᱨ
ᱦᱮᱸ, ᱦᱟᱸ ᱮᱠᱫᱚᱢ ᱯᱩᱨᱟᱹ ᱟᱸᱡᱚᱢᱚᱜ ᱟᱸᱧ᱾
ᱟᱸ ᱢᱟ ᱛᱟᱦᱚᱞᱮ᱾ ᱟ ᱞᱟᱦᱟ ᱥᱮᱫ ᱞᱟᱝ
ᱟᱨ ᱠᱟᱛᱷᱟ ᱠᱚ ᱛᱟᱦᱚᱞᱮ ᱤᱭᱟᱹ ᱜᱮᱛᱚ ᱦᱩᱭᱩᱜᱼᱟ
ᱦᱮᱸ ᱚᱛᱚᱦᱚᱵ ᱦᱩᱭᱩᱜᱼᱟ᱾
ᱦᱮᱸ ᱟᱨᱦᱚ ᱛᱚ ᱢᱮᱛᱟ ᱣᱟᱞᱮ ᱠᱷᱟᱱ ᱟᱸ ᱫᱟᱨᱮ ᱪᱮᱫ ᱵᱟᱨᱮ ᱛᱟᱞᱟᱝ ᱠᱟᱛᱷᱟᱭᱟ ᱛᱟᱦᱮᱞᱮ?
ᱱᱮᱛᱚᱜ ᱢᱟ ᱤᱭᱟᱹ ᱠᱚ ᱥᱮ ᱵᱩᱨᱩ ᱵᱚᱸᱜᱟ ᱥᱤᱡᱮᱱ ᱠᱟᱱᱟ ᱮᱱᱠᱷᱟᱱ ᱫᱚ, ᱵᱩᱨᱩ ᱵᱚᱸᱜᱟᱜ ᱟ ᱵᱟᱵᱚᱛ ᱛᱮᱜᱮᱞᱟᱝ ᱠᱟᱛᱷᱟ ᱞᱮᱱ ᱜᱮᱭᱟ ᱥᱮ ᱪᱮᱫ? ᱠᱟᱹᱴᱤᱡᱽ ᱵᱤᱛ ᱢᱟᱱᱮ ᱟᱹᱰᱤ ᱵᱷᱤᱛᱤᱨ ᱵᱷᱤᱛᱤᱨ ᱛᱮᱞᱟᱝ ᱠᱟᱛᱷᱟ ᱥᱮ ᱪᱮᱫ?
ᱦᱳᱭ ᱦᱳᱭ
ᱦᱳᱭ! ᱟᱨ ᱪᱤᱞᱤ ᱪᱮᱬᱮ ᱠᱚᱥᱮ ᱪᱤᱞᱤ ᱠᱚᱠᱚ ᱨᱟᱜᱽ ᱜᱮ-ᱟ? ᱠᱟᱹᱴᱤᱡᱽ ᱟᱸᱜ ᱟᱫᱚ ᱨᱤᱡᱮᱠᱴ ᱨᱮᱱᱟᱜ ᱜᱮ ᱵᱚᱛᱚᱨ ᱛᱟᱦᱮᱱᱟ, ᱠᱟᱹᱴᱤᱡᱽ ᱩᱱᱠᱩ ᱵᱮᱜᱨᱟᱩᱱ ᱱᱟᱭᱮᱡ ᱟᱸᱡᱚᱢ ᱞᱮᱱ ᱠᱷᱟᱱ ᱫᱚ᱾ ᱢᱟ ᱛᱟᱦᱮᱞᱮ ᱞᱟᱦᱟ ᱥᱮᱫ ᱜᱮᱞᱟᱝ ᱞᱟᱦᱟ ᱞᱮᱱᱜᱮ, ᱛᱟᱦᱮᱞᱮ ᱵᱩᱨᱩ ᱵᱚᱸᱜᱟ ᱠᱚᱫᱚ ᱱᱤᱛ ᱛᱚ ᱚᱠᱟ ᱠᱚᱨᱮ ᱦᱩᱭᱩᱜ ᱠᱟᱱᱟ?
ᱟᱨ ᱵᱩᱨᱩ ᱵᱚᱸᱜᱟ ᱠᱚᱫᱚ ᱱᱤᱛᱚᱜ ᱢᱟ ᱱᱚᱛᱮ ᱥᱩᱨ ᱨᱮᱜᱮ, ᱜᱚᱴᱟ ᱥᱤᱞᱟᱹ ᱵᱩᱨᱩ ᱯᱟᱛᱟ ᱜᱮ, ᱤᱭᱟᱹᱼᱟ ᱜᱟᱯᱟ ᱢᱮᱭᱧ ᱠᱷᱚᱱ᱾
ᱟᱪᱷᱟ ᱛᱟᱦᱞᱮ
ᱟᱨ ᱦᱚ ᱠᱟᱹᱱᱦᱟᱹᱭᱥᱚᱲ ᱢᱟ ᱯᱟᱨᱚᱢᱮᱱᱟ ᱠᱷᱚᱵᱚᱨ ᱠᱚ ᱧᱟᱢ ᱮᱱᱟ ᱫᱚᱢᱮ ᱦᱮᱲ ᱫᱚᱢᱮ ᱞᱚᱥᱚᱫ ᱫᱚᱢᱮ ᱫᱟᱜ ᱟᱨ ᱱᱚᱞ ᱥᱮᱱᱢᱟ ᱵᱟᱝ ᱥᱮᱱ ᱦᱩᱭ ᱞᱮᱱ ᱛᱟᱦᱮᱱᱟ᱾
ᱟᱪᱷᱟ, ᱛᱟᱦᱚᱞᱮ ᱜᱚᱴᱟ ᱥᱤᱞᱟᱹ ᱵᱩᱨᱩ ᱵᱚᱸᱜᱟ ᱫᱚ ᱛᱤᱥ ᱠᱟᱱᱟ ᱛᱟᱦᱚᱞᱮ?
ᱜᱚᱴᱟ ᱥᱮᱛᱟᱜ ᱵᱩᱨᱩ ᱵᱚᱸᱜᱟ ᱫᱚ ᱜᱟᱯᱟ ᱜᱮᱱᱟᱜ, ᱜᱟᱯᱟ ᱵᱩᱨᱩ ᱵᱚᱸᱜᱟ, ᱢᱮᱭᱟᱝ ᱯᱟᱛᱟ᱾ ᱟᱨᱚ ᱚᱱᱠᱟ ᱜᱮ ᱟᱹᱰᱤ ᱠᱤᱪᱷᱩ ᱢᱮᱱᱟᱜᱼᱟ ᱮᱛᱮ ᱧᱮᱞ ᱡᱚᱝ ᱞᱟᱜᱟᱱ
ᱦᱳᱭ
ᱟᱨ ᱛᱟᱦᱞᱮ ᱵᱩᱨᱩ ᱯᱟᱛᱟ ᱧᱮᱞ ᱫᱚ ᱦᱤᱡᱩᱜ ᱠᱟᱱᱟ ᱯᱮᱥᱮ ᱵᱟᱝᱼᱟ ᱛᱟᱦᱚᱞᱮ
ᱦᱮᱸ ᱮᱠᱫᱚᱢ ᱪᱟᱞᱟᱜ ᱦᱩᱭᱩᱜᱼᱟ ᱱᱟᱦᱟᱸᱜ ᱪᱮᱫᱟᱜ ᱥᱮ ᱤᱭᱟᱹ ᱪᱟᱞᱟᱜ ᱦᱩᱭᱩᱜᱼᱟ ᱢᱮᱱ ᱛᱮ ᱠᱟᱱᱦᱟᱹᱭᱥᱚᱞ ᱦᱚᱞᱟ ᱢᱟᱫᱮᱨ ᱛᱤ ᱥᱩᱭᱮᱱ ᱫᱚ ᱚᱸᱰᱮ ᱪᱟᱞᱟᱜ ᱦᱩᱭᱩᱜᱼᱟ ᱢᱮᱱ ᱛᱮ ᱟᱨ ᱚᱱᱮ ᱚᱱᱠᱟ ᱫᱟᱜ ᱡᱟᱹᱯᱩᱫ ᱠᱮᱫᱟᱭ ᱥᱚᱠᱛᱚ ᱦᱮᱸ ᱟᱨ ᱠᱟᱹᱴᱤᱧ ᱚᱲᱟᱜ ᱨᱮ ᱠᱟᱹᱴᱤᱧ ᱠᱟᱹᱢᱤ ᱛᱟᱦᱮᱸᱜᱼᱟ᱾ ᱪᱟᱞᱟᱣ ᱦᱚᱸ ᱵᱟᱝ ᱜᱟᱱ ᱞᱮᱱᱟ ᱦᱮᱸᱥᱮ ᱟᱨ ᱡᱟᱹᱯᱩᱫ ᱱᱚᱝᱠᱟ ᱡᱟᱹᱯᱩᱫ ᱠᱮᱜᱼᱟᱭ ᱡᱮ ᱡᱩᱫᱤ ᱫᱷᱟᱨᱚᱱ ᱞᱮᱠᱷᱟᱱ ᱫᱚ ᱡᱟᱦᱟᱸ ᱞᱮᱠᱟ ᱛᱮᱢ ᱥᱮᱴᱮᱨᱚᱜᱼᱟ ᱟᱨ ᱡᱩᱫᱤ ᱚᱱᱠᱟ ᱫᱟᱨᱩᱱ ᱜᱮ ᱡᱩᱫᱤ ᱵᱟᱭ ᱫᱟᱨᱩᱱᱟ ᱛᱷᱤᱨ ᱵᱟᱭ ᱛᱷᱤᱨᱟᱹ ᱮᱱ ᱠᱷᱟᱱ ᱫᱚ ᱟᱨᱦᱚᱸ ᱚᱠᱟ ᱞᱮᱠᱟ ᱛᱮᱢ ᱥᱮᱴᱮᱨᱚᱜᱼᱟ ᱛᱚ ᱚᱱᱮ ᱚᱱᱟ ᱠᱷᱟᱹᱛᱤᱨ ᱛᱮ ᱵᱟᱝ ᱥᱮᱱ ᱦᱩᱭ ᱞᱮᱱᱟ
ᱦᱚᱞᱟ ᱢᱟ ᱟᱹᱰᱤ ᱥᱮᱛᱟᱜ ᱠᱷᱚᱱ ᱜᱮ ᱫᱟᱜ ᱡᱟᱹᱯᱩᱫ ᱞᱟᱜᱟᱣ ᱞᱮᱫᱟᱭ ᱫᱟᱜ ᱦᱚᱸ ᱫᱚᱢᱮ ᱫᱟᱜᱮ ᱛᱮᱱᱟ ᱥᱮᱛᱟᱜ ᱵᱷᱳᱨ ᱠᱷᱚᱱ ᱜᱮ
ᱦᱳᱭ
ᱟᱨ ᱟᱯᱮ ᱥᱮᱱ ᱫᱚ ᱛᱟᱦᱚᱞᱮ ᱦᱚᱞᱟ ᱫᱚ ᱪᱮᱫ ᱞᱮᱠᱟ ᱢᱳᱥᱩᱢ ᱫᱚ ᱛᱟᱦᱮᱸ ᱠᱟᱱᱟ
ᱦᱮᱸ ᱮᱠᱫᱚᱢ ᱟᱹᱰᱤ ᱜᱟᱡᱟᱠ ᱜᱮ ᱛᱟᱦᱮᱸ ᱞᱮᱱᱟ ᱢᱳᱥᱩᱢ ᱫᱚ ᱢᱟᱱᱮ ᱥᱮᱛᱟᱜ ᱠᱷᱚᱱ ᱜᱮ ᱫᱟᱜᱮᱫ ᱛᱟᱦᱮᱸᱜ ᱟᱭ ᱟᱨ ᱚᱠᱚᱭ ᱦᱚᱸ ᱚᱠᱟ ᱛᱮᱦᱚᱸ ᱢᱟᱱᱮ ᱪᱟᱞᱟᱣ ᱦᱚᱸ ᱵᱟᱠᱚ ᱪᱟᱞᱟᱣ ᱫᱟᱹᱲᱮᱭᱟᱜ ᱛᱟᱦᱮᱸᱫ ᱠᱟᱹᱢᱤ ᱠᱚᱦᱚᱸ ᱵᱟᱠᱚ ᱛᱟᱨᱟᱣ ᱫᱟᱲᱮᱭᱟᱜ ᱠᱟᱱ ᱛᱟᱦᱮᱸᱫ ᱚᱲᱟᱜ ᱠᱚ ᱨᱮᱱᱟᱜ ᱦᱚᱸ ᱚᱱᱮ ᱚᱱᱠᱟ ᱩᱭᱦᱟᱹᱨ ᱦᱩᱭ ᱟᱠᱟᱱᱟ ᱜᱟᱯ ᱦᱮᱸ ᱦᱩᱭᱩᱜᱼᱟ ᱱᱟᱷᱟᱜ ᱛᱟᱜ ᱦᱳᱭ
ᱟᱨ ᱠᱩᱴ ᱢᱚᱱᱮ ᱦᱩᱭᱩᱜ ᱠᱟᱱᱟ ᱜᱩᱴ
ᱦᱮᱸ ᱞᱟᱹᱭ ᱢᱮ
ᱞᱟᱹᱭᱟᱹᱧ ᱱᱟᱯᱟᱭ ᱵᱟᱹᱲᱟ ᱜᱮ ᱥᱮ
ᱦᱮᱸ ᱱᱟᱯᱟᱭ ᱵᱟᱲᱟ ᱜᱮ ᱱᱚᱜᱼᱚᱭ ᱛᱚ ᱜᱟᱯᱟ ᱢᱮᱭᱟᱝ ᱤᱭᱟᱹ ᱜᱚᱴᱟ ᱦᱮᱸ ᱞᱟᱹᱭ ᱢᱮ
ᱜᱟᱯᱟ ᱛᱟᱦᱚᱞᱮ ᱵᱩᱨᱩ ᱯᱟᱛᱟ ᱜᱮ ᱫᱟᱨᱤᱨᱮ ᱵᱟᱨᱮ ᱵᱩᱨᱩ ᱯᱟᱛᱟᱱ ᱨᱮᱵᱮᱱ ᱞᱟᱹᱭ ᱠᱚᱣᱟ ᱠᱟᱱᱴᱟᱲ ᱵᱮᱞᱤ ᱧᱟᱢᱚᱜᱼᱟ᱾ ᱠᱟᱱᱴᱟᱲ ᱵᱮᱞᱤ ᱡᱚᱢ ᱫᱚ ᱛᱟᱦᱞᱮ ᱥᱮᱱᱚᱜ ᱦᱩᱭᱩᱜ ᱠᱟᱱᱟ ᱥᱮ ᱵᱟᱝ
ᱥᱮᱱᱚᱜ ᱦᱩᱭᱩᱜᱼᱟ ᱱᱟᱦᱟᱸᱜ ᱠᱷᱟᱱᱴᱟᱲ ᱵᱮᱞᱤ ᱡᱚᱢ ᱫᱚ ᱦᱟᱸᱜ ᱥᱮᱱᱚᱜ ᱦᱩᱭᱩᱜᱼᱟ ᱥᱮ ᱵᱟᱝᱼᱟ ᱦᱮᱸ ᱥᱮ ᱦᱮᱸ ᱚᱸᱰᱮ ᱤᱭᱟᱹ ᱤᱫᱤ ᱦᱩᱭᱩᱜᱼᱟ ᱦᱟᱸᱜ ᱮᱥᱴᱚᱞ ᱤᱫᱤ ᱦᱩᱭᱩᱜᱼᱟ ᱦᱟᱸᱜ ᱟᱨ ᱦᱚᱸ ᱱᱤᱡᱮ ᱫᱚ ᱦᱟᱸᱜ ᱥᱮᱛᱟᱜ ᱨᱮᱜᱮ ᱦᱟᱸᱜ ᱵᱩᱨᱩ ᱵᱚᱸᱜᱟ ᱫᱚ ᱧᱮᱞ ᱦᱩᱭᱩᱜᱼᱟ ᱦᱟᱸᱜ ᱡᱟᱦᱟᱸ ᱨᱮᱹ ᱠᱚ ᱵᱚᱸᱜᱟ ᱛᱷᱟᱱ ᱚᱝᱠᱟᱹ ᱚᱱᱮ ᱵᱚᱸᱜᱟ ᱛᱷᱟᱱ ᱠᱟᱱᱟ ᱱᱟᱦᱟᱸᱜ ᱡᱮ ᱴᱷᱟᱹᱠᱩᱨ ᱛᱷᱟᱱ ᱥᱮ ᱪᱮᱫ ᱠᱚ ᱞᱟᱹᱭ ᱟᱠᱚ ᱥᱮᱱᱚᱜ ᱦᱩᱭᱩᱜᱼᱟ ᱦᱟᱸᱜ ᱥᱮᱛᱟᱜ ᱨᱮᱜᱮ ᱦᱟᱸᱜ ᱟᱨ ᱮᱥᱴᱚᱞ ᱦᱟᱸᱜ ᱞᱟᱜᱟᱣ ᱦᱩᱭᱩᱜᱼᱟ ᱚᱸᱰᱮ ᱫᱚᱠᱟᱱ ᱱᱟᱦᱟᱸᱜ ᱤᱭᱟᱹ ᱫᱚᱠᱟᱱ ᱮᱜᱽᱨᱳᱞ ᱪᱟᱣᱢᱤᱱ ᱠᱚ ᱦᱟᱸᱜ ᱛᱚ ᱚᱱᱟ ᱤᱫᱤ ᱦᱩᱭᱩᱜᱼᱟ ᱱᱟᱦᱟᱸᱜ ᱟᱨ ᱱᱤᱛᱳᱜ ᱢᱟ ᱪᱮᱛᱼᱟ ᱤᱭᱟᱹ ᱠᱚᱠᱚ ᱵᱮᱱᱟᱣ ᱟᱠᱟᱜᱼᱟ ᱥᱮ ᱪᱮᱫ ᱱᱟᱦᱟᱸᱜ ᱜᱚᱴᱟ ᱥᱤᱞᱟᱹ ᱨᱮ ᱯᱟᱹᱥᱲᱤ ᱠᱚᱠᱚ ᱵᱮᱱᱟᱣ ᱟᱠᱟᱜᱼᱟ ᱢᱟᱲᱟᱝ ᱛᱮ ᱟᱨ ᱠᱚ ᱵᱟᱣᱱᱰᱨᱤ ᱠᱟᱜ ᱥᱮᱪᱮᱫ?
ᱡᱟᱦᱟᱸ ᱠᱤ ᱫᱮᱡᱚᱼᱜ ᱞᱟᱜᱟᱹᱜ ᱦᱟᱸᱜ ᱦᱚᱲᱹ ᱠᱚ ᱵᱩᱲᱦᱤ ᱠᱚ ᱮ ᱠᱚ ᱦᱟᱹᱲᱟᱢ ᱠᱚ ᱞᱟᱹᱜᱤᱫ ᱥᱩᱵᱤᱫᱷᱟ?
ᱦᱳᱭ ᱦᱳᱭ ᱞᱟᱦᱟ ᱢᱟ ᱱᱦᱟᱸᱜ ᱚᱱᱠᱟ ᱢᱟ ᱥᱤᱲᱤ ᱠᱚᱨᱮᱱᱟᱜ ᱵᱮᱵᱚᱥᱛᱷᱟ ᱢᱟ ᱵᱟᱝ ᱛᱟᱦᱮᱸ ᱞᱮᱱᱟ ᱚᱸᱰᱮ ᱦᱮᱸᱥᱮ? ᱞᱟᱦᱟ ᱛᱮᱹᱢᱟ ᱱᱟᱜ ᱚᱱᱮ ᱠᱷᱟᱹᱞᱤ ᱦᱟᱥᱟ ᱠᱚ ᱠᱟᱛᱮᱼᱜ ᱜᱮ ᱵᱷᱩᱨᱤᱴ ᱠᱚᱫᱹ ᱛᱟᱦᱮᱸᱜ ᱟᱨ ᱫᱷᱤᱨᱤ ᱠᱚᱠᱚ ᱞᱟᱜᱟᱼᱣ ᱠᱚᱫᱹ ᱛᱟᱦᱮᱸᱜ ᱤᱱᱟᱹᱜᱮ᱾ ᱟᱨ ᱱᱤᱛᱚᱼᱜ ᱫᱚ ᱠᱟᱹᱴᱤᱡ ᱟᱹᱰᱤ ᱵᱷᱟᱹᱜᱤ ᱡᱚ ᱠᱷᱚᱱ ᱚᱸᱰᱮ ᱡᱟᱜᱟ ᱦᱟᱛᱟᱼᱣ ᱪᱟᱞᱟᱼᱣ ᱦᱩᱜᱸ ᱞᱮᱱᱟ᱾ ᱫᱚᱠᱟᱱ ᱨᱮᱱᱟᱼᱜ ᱡᱟᱜᱟ ᱦᱟᱛᱟᱣ ᱡᱚᱠᱷᱚᱱ ᱯᱟᱨᱚᱢ ᱦᱩᱭ ᱞᱮᱱ ᱛᱟᱦᱮᱡ, ᱚᱸᱰᱮ ᱥᱤᱲᱤ ᱠᱚ ᱢᱟᱨᱟᱝ ᱛᱮᱠᱚ ᱵᱮᱱᱟᱣ ᱠᱟᱜᱼᱟ, ᱟᱨ ᱵᱟᱣᱩᱱᱰᱨᱤ ᱟᱠᱟᱫ ᱠᱚ ᱫᱷᱟᱨᱮ ᱫᱷᱟᱨᱮ ᱛᱮ, ᱮᱱᱠᱷᱟᱱ ᱫᱚ ᱡᱟᱦᱟᱱᱟᱜ ᱜᱷᱚᱴᱚᱱᱟ ᱠᱚ ᱟᱞᱚ ᱜᱷᱚᱴᱟᱜ ᱢᱟ ᱚᱱᱠᱟᱱᱟᱜ ᱮᱴᱠᱮᱴᱚᱬᱮ ᱠᱚ ᱟᱞᱚ ᱦᱩᱭᱩᱜ ᱢᱟ᱾ ᱛᱚ ᱡᱟᱦᱟᱸᱨᱮ ᱤᱭᱟᱹ ᱜᱮ ᱦᱟᱜ ᱢᱟᱱᱮ ᱠᱷᱟᱹᱭ ᱢᱮᱱᱟᱜᱼᱟ, ᱟᱫᱚ ᱚᱱᱠᱟ ᱛᱮᱫᱚ ᱠᱚ ᱵᱟᱣᱩᱱᱰᱟᱨᱤ ᱟᱠᱟᱜᱼᱟ᱾ ᱟᱹᱰᱤ ᱟᱹᱰᱤ ᱵᱮᱥ ᱠᱚ ᱵᱮᱱᱟᱣ ᱟᱠᱟᱫᱼᱟ ᱛᱚ ᱡᱚᱠᱷᱚᱱ ᱥᱮᱱ ᱦᱩᱭ ᱞᱮᱱ ᱛᱟᱦᱮᱸᱜᱼᱟ ᱥᱮ ᱡᱟᱜᱟ᱾ ᱩᱱ ᱛᱚᱠᱷᱚᱱ ᱧᱮᱞ ᱦᱩᱭᱱᱟ, ᱟᱨ ᱟᱢ ᱫᱚ ᱛᱟᱦᱚᱞᱮ ᱥᱮᱱᱚᱜ ᱟᱢ?
ᱢᱚᱱᱮ ᱦᱩᱭ ᱠᱟᱱᱟ ᱥᱮᱱᱚᱜ ᱜᱮ ᱪᱮᱛᱟ ᱵᱩᱨᱩ ᱵᱚᱸᱜᱟ ᱨᱮ ᱢᱟᱠᱚ ᱞᱟᱹᱭᱟᱠᱚ ᱠᱷᱟᱱᱴᱷᱟᱲ ᱵᱤᱞᱤ ᱠᱚ ᱫᱚᱢᱮ ᱠᱚ ᱟᱹᱜᱩᱭᱟ᱾ ᱟᱫᱚ ᱠᱟᱱᱴᱷᱟᱲ ᱵᱤᱞᱤ ᱜᱮ ᱡᱚᱢ ᱩᱴᱷᱟᱹᱭᱼᱟ᱾ ᱟᱨᱚ ᱟᱹᱰᱤ ᱠᱤᱪᱷᱩ ᱟᱨᱚ ᱡᱟᱦᱟᱸ ᱥᱩᱠᱨᱤᱡᱤᱞ ᱯᱤᱴᱷᱟᱹ ᱠᱚ ᱧᱟᱢᱚᱜ ᱚᱱᱟ ᱠᱚ ᱪᱮᱛᱟ ᱞᱟᱹᱭ ᱟᱠ ᱡᱚᱢ ᱛᱟᱨᱟᱭ ᱦᱩᱭᱩᱜᱼᱟ᱾ ᱮ ᱪᱮᱢᱱᱮ ᱫᱤᱱ ᱠᱚᱨᱮ ᱢᱟ ᱵᱟᱝ ᱧᱟᱢᱚᱜᱼᱟ, ᱮᱱᱠᱷᱟᱱ ᱫᱚ ᱟᱥᱟ ᱦᱩᱭ ᱠᱟᱱᱟ ᱥᱮᱱᱚᱜ ᱦᱩᱭᱩᱜᱼᱟ ᱱᱮᱥ᱾ ᱧᱮᱞ ᱟᱜᱩᱭ ᱦᱩᱭᱩᱜᱼᱟ ᱵᱩᱨᱩ ᱯᱟᱛᱟ ᱠᱚ᱾
ᱟᱨ ᱚᱸᱰᱮ ᱫᱚ ᱛᱟᱦᱚᱞᱮ ᱟᱢ ᱫᱚ ᱱᱟᱦᱟᱸᱜ ᱵᱚᱸᱜᱟ ᱵᱚᱸᱜᱟ ᱵᱟᱲᱟ ᱠᱚ ᱫᱚ ᱪᱟᱞᱟᱜ ᱟᱥᱮ ᱟᱵᱮᱱ ᱵᱚᱸᱜᱟ ᱞᱟᱹᱜᱤᱫ ᱥᱮ ᱚᱱᱠᱟ ᱧᱮᱞ ᱡᱚᱝ ᱞᱟᱹᱜᱤᱫ ᱟᱨ ᱚᱱᱟ ᱠᱚᱬᱦᱟ ᱠᱷᱟᱱᱴᱟᱲ ᱵᱤᱞᱤ ᱠᱚ ᱡᱚᱢ ᱞᱟᱹᱜᱤᱫ᱾ ᱮᱢ ᱥᱮᱱᱚᱜᱼᱟ ᱥᱮ, ᱵᱚᱸᱜᱟ ᱵᱩᱨᱩ ᱠᱚᱫᱚ ᱱᱟᱜ
ᱵᱚᱸᱜᱟ ᱵᱩᱨᱩ ᱠᱚᱫᱚ ᱵᱟᱝ ᱢᱟᱱᱮ ᱱᱤᱡᱮ ᱠᱚᱦᱚ ᱵᱟᱝ ᱨᱮ ᱦᱚ ᱧᱮᱞ ᱟᱹᱜᱩᱭ ᱦᱩᱭᱩᱜᱼᱟ ᱵᱚᱪᱷᱚᱨ ᱫᱤᱱ ᱨᱮᱱ ᱚᱱᱠᱟ ᱢᱤᱫ ᱫᱷᱟᱣ ᱜᱮ ᱦᱩᱭᱩᱜᱼᱟ ᱫᱤᱱ ᱫᱤᱱ ᱢᱟ ᱵᱟᱝ ᱦᱩᱭᱩᱜ ᱟᱨᱚ ᱱᱮᱥ ᱦᱩᱭᱱᱟ ᱱᱮᱥ ᱯᱟᱨᱚᱢ ᱞᱮᱱᱠᱷᱟᱱ ᱟᱨᱚ ᱱᱟᱜ ᱠᱟᱞᱚᱢ ᱩᱛᱟᱹᱨ
ᱦᱳᱭ ᱚᱱᱟ ᱢᱟ ᱠᱟᱛᱷᱟ ᱠᱟᱱ ᱜᱮᱭᱟ᱾ ᱵᱚᱪᱷᱚᱨ ᱨᱮ ᱢᱤᱫ ᱫᱷᱟᱣ ᱜᱮ ᱦᱩᱭᱩᱜᱼᱟ, ᱟᱨ ᱚᱱᱟ ᱦᱚᱸ ᱥᱮᱱ ᱦᱮᱡ ᱞᱟᱹᱠᱛᱤ ᱠᱟᱱ ᱜᱮᱭᱟ ᱢᱤᱫ ᱫᱷᱟᱣ ᱜᱟᱱ᱾ ᱥᱮ ᱵᱟᱝᱼᱟ? ᱦᱚᱲ ᱦᱚᱲ ᱠᱚᱠᱚ ᱡᱟᱨᱣᱟᱜᱼᱟ᱾ ᱟᱨ, ᱟᱨ ᱯᱟ ᱯᱟᱛᱟ ᱠᱚᱫᱚ ᱠᱚ ᱫᱚᱦᱚ ᱟᱠᱟᱟᱜᱫ ᱥᱮ ᱵᱟᱝᱟ ᱚᱸᱰᱮ? ᱦᱟᱱᱮ ᱪᱮᱛᱟᱱ ᱯᱟᱦᱟᱴᱟ ᱯᱟᱛᱟ ᱠᱚᱢᱟ ᱡᱚᱠᱷᱚᱱᱤᱧ ᱥᱮᱱ ᱞᱮᱱ ᱛᱟᱦᱮᱸᱡ ᱯᱟᱛᱟ ᱠᱚ ᱦᱩᱭᱩᱜ ᱠᱟᱱ ᱛᱟᱦᱮᱸᱼᱟ ᱫᱚᱢᱮ᱾ ᱱᱤᱭᱟᱹ ᱫᱷᱟᱶ ᱫᱚ ᱱᱟᱜ ᱠᱚ ᱫᱚᱦᱚ ᱠᱟᱜ ᱥᱮ ᱵᱟᱝ ᱯᱟᱛᱟ ᱠᱚᱫᱚ?
ᱯᱟᱛᱟ ᱠᱚᱫᱚ ᱞᱟᱛᱟᱨ ᱥᱮᱱ ᱨᱮᱜᱮ ᱦᱩᱭᱩᱜᱼᱟ ᱱᱟᱦᱟᱸᱜ, ᱵᱩᱨᱩ ᱵᱚᱸᱜᱟ ᱞᱮᱱᱟ ᱵᱩᱨᱩ ᱞᱟᱛᱟᱨ ᱚᱱᱚᱛᱮ ᱨᱮᱜᱮ ᱦᱩᱭ ᱵᱟᱲᱟᱜ ᱥᱮᱫᱟᱭ ᱢᱟ ᱟᱨ ᱚᱱᱛᱮ ᱨᱮᱜᱮ ᱱᱟᱱᱟᱜ ᱯᱟᱞᱮᱫ ᱠᱷᱟᱱ ᱫᱚ ᱢᱚᱱᱮ ᱦᱚᱭ ᱦᱩᱭᱩᱜᱼᱟ᱾ ᱟᱫᱚ ᱚᱱᱟᱜᱮ ᱧᱮᱞ ᱟᱹᱜᱩᱭ ᱦᱩᱭᱩᱜᱼᱟ ᱜᱟᱯᱟ ᱢᱟ ᱵᱩᱨᱩ ᱯᱟᱛᱟ, ᱤᱱᱟᱹ ᱯᱚᱨᱮ ᱫᱚᱥᱟᱨ ᱦᱤᱞᱳᱜ ᱵᱩᱨᱩ ᱯᱟᱛᱟ ᱱᱟᱜ ᱫᱚᱥᱟᱨ ᱦᱤᱞᱳ ᱵᱩᱨᱩ ᱵᱚᱸᱜᱟᱜ ᱧᱮᱞ ᱵᱟᱲᱟ ᱠᱟᱛᱮᱱ ᱫᱚᱥᱟᱨᱚᱜᱼᱟ ᱤᱱᱟᱹ ᱯᱚᱨᱮ ᱱᱟᱜ ᱦᱤᱡᱩᱜ ᱦᱩᱭᱩᱜᱼᱟ ᱟᱨᱦᱚᱸ ᱫᱟᱦᱲᱟ ᱥᱮᱱᱚᱜ ᱦᱩᱭᱩᱜᱼᱟ
ᱦᱳᱭ, ᱦᱳᱭ-ᱦᱳᱭ ᱟᱨ ᱫᱚᱥᱟᱨ ᱦᱤᱞᱳᱜ ᱫᱚ ᱱᱟᱦᱟᱸᱜ ᱛᱟᱨ ᱫᱚᱥᱟᱨ ᱦᱤᱞᱚᱜ, ᱫᱚᱥᱟᱨ ᱦᱤᱞᱚᱜ ᱯᱟᱛᱟ ᱨᱮᱫᱚ ᱚᱸᱰᱮ ᱫᱚ ᱱᱟᱦᱟᱸᱜ ᱠᱚ ᱵᱷᱤᱲᱚᱜᱼᱟ ᱥᱮ ᱱᱟᱦᱟᱸᱜ ᱵᱟᱝᱼᱟ
ᱦᱚᱸ ᱵᱷᱤᱲ ᱵᱷᱟᱲ ᱫᱚ ᱦᱩᱭᱩᱜ ᱜᱮᱭᱟ ᱤᱱᱠᱟᱹ᱾ ᱧᱮᱞ ᱡᱚᱝ ᱞᱮᱠᱟ, ᱥᱩᱨᱥᱟᱰᱜᱮ ᱠᱚᱨᱮ ᱥᱮᱱᱚᱜ ᱜᱮᱭᱟ ᱠᱚ᱾
ᱦᱮᱸ ᱛᱟᱦᱚᱞᱮ ᱚᱸᱰᱮᱱᱟᱜ ᱤᱥᱴᱚᱞ ᱡᱩᱫᱤ ᱞᱟᱜᱟᱣ ᱞᱮᱠᱷᱟᱱ ᱫᱚ ᱟᱠᱷᱨᱤᱧᱚᱜ ᱱᱟᱥᱮ ᱵᱟᱝᱟ?
ᱦᱚᱸ ᱟᱹᱠᱷᱨᱤᱧ ᱢᱚᱴᱟᱢᱩᱴᱤ ᱢᱚᱴᱟᱢᱩᱴᱤ ᱟᱠᱷᱨᱤᱧ ᱫᱚ ᱟᱠᱠᱷᱨᱤᱧᱚᱜ ᱜᱮᱭᱟ ᱚᱱᱠᱟᱹ ᱦᱚᱲᱚᱜ ᱜᱮᱭᱟ ᱠᱚ ᱫᱟᱜ ᱡᱟᱹᱯᱩᱫ ᱛᱮᱜᱮ ᱪᱮᱫ ᱞᱮᱠᱟ ᱦᱤᱡᱩᱜᱼᱟ᱾ ᱯᱩᱥ ᱵᱚᱸᱜᱟ ᱯᱟᱛᱟ ᱧᱮᱞᱫᱚ ᱱᱟᱜ
ᱵᱩᱨᱩ ᱯᱟᱛᱟ ᱧᱮᱞ ᱢᱟ ᱫᱟᱜ ᱡᱟᱹᱯᱩᱫ ᱨᱮᱦᱚᱸᱚᱭ ᱥᱮᱱᱚᱜ ᱜᱮᱭᱟ ᱠᱚ ᱟᱫᱚ ᱯᱟᱛᱟ ᱧᱮᱞ ᱫᱚ ᱠᱟᱹᱴᱤᱡ, ᱛᱮ ᱮᱱᱮᱡ ᱵᱟᱲᱟ ᱨᱟᱹᱥᱠᱟᱹ ᱵᱟᱲᱟ ᱡᱚᱝ ᱦᱩᱭᱩᱜᱼᱟ ᱥᱮ ᱮᱱᱠᱷᱟᱱ ᱫᱚ, ᱫᱟᱜ ᱞᱮᱠᱷᱟᱱ ᱢᱟ ᱦᱚᱲᱟᱜ ᱠᱟᱹᱴᱤᱡ ᱮᱱᱮᱡ ᱡᱚᱝ ᱨᱟᱹᱥᱠᱟᱹ ᱠᱚ ᱵᱟᱝ ᱦᱤᱡᱩᱜ-ᱟ᱾
ᱦᱳᱭ ᱚᱱᱟᱢᱟ ᱠᱟᱛᱷᱟ ᱠᱟᱱ ᱜᱮᱭᱟ ᱟᱪᱪᱷᱟ ᱡᱟᱦᱟᱸ ᱞᱮᱠᱟ ᱫᱚᱵᱮ ᱫᱚ ᱱᱟᱱᱟᱜ ᱡᱩᱫᱤ ᱡᱟᱦᱟᱸ᱾ ᱪᱟᱢ ᱞᱟᱹᱭᱮᱜᱼᱟ ᱡᱮ ᱵᱷᱤᱲᱚᱜ ᱟᱠᱚ ᱦᱟᱸᱜ ᱤᱱᱠᱟᱹ ᱡᱩᱫᱤ ᱵᱟᱭ ᱫᱟᱜᱽ ᱠᱷᱟᱱ ᱢᱟ ᱱᱟᱜ ᱵᱷᱤᱲᱚᱜ ᱜᱮᱭᱟ ᱠᱚ ᱮᱱᱠᱷᱟᱱ ᱫᱚ ᱦᱟᱸᱜ᱾ ᱧᱮᱞ ᱦᱩᱭᱩᱜᱼᱟ ᱚᱸᱰᱮ ᱚᱱᱟ ᱥᱴᱚᱞ ᱵᱟᱠᱷᱟᱱ ᱤᱫᱤ ᱦᱩᱭᱩᱜᱼᱟ ᱪᱮᱫᱞᱮᱠᱟ ᱢᱟᱨᱠᱮᱴ ᱮᱢᱚᱜᱼᱟ ᱦᱟᱜ ᱟᱹᱠᱷᱨᱤᱧᱚᱜ ᱠᱟᱱᱟ ᱵᱟᱝ ᱛᱟᱦᱮᱸ ᱴᱷᱤᱠᱟᱹᱜ ᱨᱮᱦᱚᱸ ᱴᱤᱠᱟᱹᱜᱼᱟ ᱡᱚᱠᱷᱚᱱ ᱤᱫᱤᱜᱮ ᱦᱩᱭᱩᱜ ᱠᱟᱱᱟ ᱚᱸᱰᱮ ᱮ ᱜᱚᱴᱟᱥᱤᱞᱟᱹ ᱵᱩᱨᱩ ᱵᱚᱸᱜᱟ ᱴᱷᱮᱱ ᱛᱚ ᱟᱨ ᱢᱤᱫ ᱫᱤᱱ ᱛᱟᱦᱮᱱ ᱦᱩᱭᱩᱜ-ᱟ᱾ ᱢᱟ ᱚᱸᱰᱮ ᱥᱮ ᱟᱨ ᱢᱤᱫ ᱫᱤᱱ ᱞᱟᱹᱜᱤᱫ ᱪᱮᱫ ᱱᱟ ᱡᱚᱠᱷᱚᱱ ᱟᱹᱠᱷᱨᱤᱧ ᱮᱢ ᱪᱟᱞᱟᱣ ᱠᱟᱱᱟ
ᱮᱱᱠᱷᱟᱱ ᱫᱚ ᱚᱸᱰᱮ ᱦᱚᱸ ᱤᱫᱤᱭ ᱦᱩᱭᱩᱜᱼᱟ ᱥᱩᱨ ᱜᱮᱭᱟ ᱥᱮ ᱚᱸᱰᱮ ᱠᱷᱚᱱ ᱢᱟ
ᱦᱚᱸ ᱥᱩᱨᱜᱤᱭᱟ ᱵᱟᱵᱟ ᱵᱤᱥᱤ ᱫᱚ ᱵᱟᱝ ᱥᱟᱺᱜᱤᱧ
ᱦᱳᱭ ᱮᱱᱠᱷᱟᱱ ᱫᱚ ᱤᱫᱤ ᱦᱩᱭᱩᱜᱼᱟ ᱮᱠᱫᱚᱢ ᱱᱤᱭᱟᱹᱛᱜᱮ ᱟᱨ ᱟᱥᱟᱭᱟᱧ ᱟᱯᱮ ᱠᱚ ᱡᱩᱫᱤ ᱯᱮ ᱥᱮᱱᱚᱜ ᱠᱷᱟᱱ ᱦᱟᱜ ᱟᱞᱮᱭᱟᱜ ᱥᱴᱚᱞ ᱨᱮ ᱱᱟᱜ ᱫᱚᱠᱟᱱ ᱟᱞᱮ ᱫᱚᱠᱟᱱ ᱨᱮ ᱱᱟᱜ ᱱᱤᱦᱟ. ᱛ ᱜᱮᱯᱮ ᱡᱚᱢ ᱛᱚᱨᱟᱭᱟ ᱱᱟᱜ
ᱟᱪᱪᱷᱟ ᱮᱠᱫᱚᱢ ᱮᱠᱫᱚᱢ ᱠᱷᱚᱵᱚᱨ ᱨᱮ ᱯᱟᱱᱛᱮ ᱧᱟᱢ ᱠᱟᱛᱮ ᱨᱮᱦᱚᱸ ᱡᱚᱢ ᱦᱩᱭᱩᱜᱼᱟ ᱱᱟᱜ ᱡᱟᱦᱟᱸ ᱥᱮᱱ ᱨᱮᱜᱮ ᱱᱟᱜ ᱧᱟᱢᱚᱜ ᱜᱮᱭᱟ ᱯᱟᱱᱛᱮ ᱞᱮᱠᱷᱟᱱ
ᱦᱳᱭ ᱡᱟᱦᱟᱸ ᱥᱮᱫ ᱨᱮᱫᱚ ᱦᱟᱜ ᱟᱞᱮ ᱫᱚ ᱵᱩᱨᱩ ᱵᱚᱸᱜᱟ ᱴᱟᱺᱰᱤ ᱨᱮᱫᱚ ᱦᱟᱸᱜ ᱯᱮ ᱧᱟᱢ ᱜᱮᱭᱟ ᱦᱟᱜ ᱚᱸᱰᱮ ᱪᱚᱠ ᱢᱮᱱᱟᱜ ᱟᱥᱮ ᱚᱱᱟ ᱪᱷᱚᱠ ᱪᱮᱛᱟᱱ ᱥᱮᱫ ᱨᱮᱜᱮ ᱦᱟᱜ ᱞᱮᱸᱜᱟ ᱯᱟᱦᱴᱟ ᱨᱟᱠᱟᱵ ᱜᱚᱫᱚᱜ ᱞᱮᱸᱜᱟ ᱯᱟᱦᱟᱴᱟ ᱨᱮᱱᱟᱜ ᱞᱮ ᱵᱟᱹᱭᱥᱟᱹᱭᱟ ᱱᱟᱜ
ᱧᱟᱢᱚᱜ ᱜᱮᱭᱟ ᱡᱟᱦᱟᱸ ᱥᱮᱱ ᱨᱮᱜᱮ ᱵᱩᱨᱩ ᱯᱟᱛᱟ᱾ ᱯᱟᱛᱟ ᱧᱮᱞ ᱢᱟᱱᱮ ᱫᱟᱬᱟᱭ ᱞᱟᱹᱜᱤᱫ ᱜᱮ ᱯᱟᱛᱟ ᱧᱮᱞ ᱢᱟ ᱟᱨ ᱫᱟᱬᱟ ᱵᱟᱲᱟᱭ ᱞᱟᱹᱜᱤᱫ ᱠᱟᱛᱷᱟ ᱦᱩᱭᱩᱜ ᱠᱟᱱᱟ ᱯᱟᱱᱛᱮ ᱯᱟᱱᱛᱮ ᱛᱮ ᱧᱟᱢᱚᱜ ᱜᱮᱭᱟ ᱱᱟᱜ ᱡᱟᱦᱟᱸ ᱨᱮᱜᱮ ᱱᱟᱜ
ᱦᱩᱸ ᱛᱚ ᱮᱠᱫᱚᱢ ᱱᱤᱦᱟᱹᱛᱮᱜᱮ ᱦᱟᱜ ᱯᱮ ᱦᱤᱡᱩᱜ-ᱟ ᱡᱚᱢ ᱞᱟᱹᱜᱤᱫ ᱦᱮᱸᱥᱮ ᱟᱨ᱾ ᱦᱩᱭ ᱫᱟᱲᱮᱭᱟᱜ ᱠᱷᱟᱱ ᱫᱚ ᱱᱟᱜ ᱟᱨᱚ ᱡᱚᱢ ᱠᱚ ᱞᱟᱹᱜᱤᱫ ᱱᱟᱦᱟᱜ᱾ ᱟᱨᱚ ᱱᱟᱸᱱᱟᱜ ᱴᱷᱤᱠᱟᱹ ᱫᱟᱲᱮᱭᱟᱜ ᱠᱟᱱ ᱜᱮᱭᱟᱵᱤᱱ ᱪᱮᱫ ᱞᱟᱹᱭ ᱥᱟᱱᱟᱭᱮᱫ ᱞᱤᱧᱟᱹ᱾ ᱛᱚ ᱟᱹᱜᱩ ᱛᱚᱨᱟ ᱠᱚᱣᱟᱯᱮ ᱱᱟᱦᱟᱜ ᱦᱮᱸᱥᱮ ᱟᱞᱮᱭᱟᱜ ᱟᱞᱮᱭᱟᱜ ᱦᱚᱸ ᱱᱟᱜ ᱵᱷᱟᱜᱤᱜᱼᱟ ᱟᱯᱮᱭᱟᱜ ᱦᱚᱸᱱᱟᱜ ᱵᱷᱟᱜᱤᱜᱼᱟ ᱟᱹᱰᱤ ᱠᱟᱨᱠᱚᱢ ᱠᱷᱚᱱ ᱛᱮ ᱱᱟᱦᱟᱜ ᱮᱢ ᱯᱟᱨᱚᱢ ᱟᱯᱮᱭᱟᱞᱮ ᱦᱟᱸᱜ ᱡᱟᱦᱟᱸᱛᱤᱱᱟᱹᱜ ᱜᱮ ᱦᱟᱜ
ᱴᱷᱤᱠ ᱴᱷᱤᱠ ᱮᱠᱫᱚᱢ ᱴᱷᱤᱠ᱾ ᱟᱨ ᱤᱫᱤ ᱠᱚ ᱦᱩᱭᱩᱜᱼᱟ ᱵᱟᱨ ᱯᱮ ᱦᱚᱲ ᱥᱟᱸᱜᱮ ᱜᱟᱫᱮᱞ ᱠᱚ ᱜᱟᱫᱮᱞ ᱠᱚᱲᱟᱼ ᱠᱩᱲᱤ ᱠᱚ ᱟᱛᱮᱱ ᱮᱱᱠᱷᱟᱱ ᱫᱚ ᱟᱯᱮᱭᱟᱜ ᱦᱚᱸ ᱠᱟᱹᱴᱤᱡ ᱟᱹᱠᱷᱨᱤᱧ ᱯᱨᱚᱯᱷᱤᱴ ᱦᱩᱭᱩᱜᱼᱟ ᱟᱯᱮ ᱢᱟ ᱟᱠᱷᱨᱤᱧ᱾ ᱟᱠᱷᱤᱨᱤᱧ ᱦᱚᱲ ᱟᱨ ᱟᱞᱮ ᱦᱚᱸ ᱧᱮᱧᱮᱞ ᱠᱚᱢᱟ ᱡᱚᱡᱚᱢ ᱦᱚᱲ
ᱦᱚᱭ ᱟᱨ ᱛᱟᱦᱚᱞᱮ ᱚᱸᱰᱮ ᱵᱩᱨᱩ ᱯᱟᱛᱟ ᱨᱮᱫᱚ ᱪᱮᱫ ᱪᱮᱫ ᱠᱚ ᱚᱰᱚᱠ ᱵᱟᱲᱟᱭᱟ ᱚᱸᱰᱮ ᱫᱚ ᱡᱟᱦᱟᱱᱟᱜ ᱚᱝᱠᱟ
ᱚᱱᱠᱟ ᱡᱟᱦᱟᱱᱟᱜ ᱠᱷᱮᱞᱳᱱᱟ ᱠᱚ ᱟᱹᱰᱤ ᱠᱤᱪᱷᱩ ᱦᱮᱱᱛᱮᱱ᱾ ᱜᱤᱫᱽᱨᱟᱹ ᱵᱷᱩᱞᱟᱹᱣ ᱞᱟᱜᱟᱱ ᱵ ᱯᱟᱯᱳ ᱚᱨᱚᱱᱟᱠᱚ ᱪᱮᱫ ᱠᱚ
ᱟᱸ ᱟᱨ ᱤᱭᱟᱹ ᱠᱚᱫᱚ ᱠᱚ ᱩᱰᱩᱠ ᱵᱟᱲᱟᱭᱟ ᱥᱮ ᱵᱟᱝᱟ ᱡᱟᱦᱟᱸ ᱟᱵᱚ ᱟᱸ ᱥᱟᱱᱛᱟᱞ ᱢᱟᱱᱮ ᱞᱟᱠᱪᱟᱨ ᱠᱚᱨᱮᱱᱟᱜ ᱵᱟᱫᱽᱫᱷᱚ ᱡᱚᱱᱛᱨᱚ ᱠᱚ ᱡᱮᱢᱚᱱ ᱦᱩᱭᱱᱟ ᱴᱟᱢᱟᱠ ᱛᱩᱢᱫᱟᱜ ᱪᱳᱲᱪᱩᱲᱤ
ᱚᱱᱠᱟ ᱢᱟ ᱱᱚᱰᱮ ᱢᱟ ᱥᱮᱫᱟᱭ ᱩᱴᱷᱟᱹᱣ ᱵᱟᱲᱟ ᱦᱩᱭ ᱠᱟᱱᱟ ᱵᱟᱝ ᱠᱚ ᱚᱰᱳᱠ ᱵᱟᱲᱟ ᱟᱠᱟᱜᱼᱟ ᱚᱱᱠᱟ ᱢᱟ ᱡᱟᱦᱟᱱᱟᱜ ᱠᱚ ᱟᱞᱮ ᱡᱟᱦᱟᱸ ᱞᱮᱠᱟ ᱠᱟᱹᱱᱟᱹᱭ ᱥᱚᱲ ᱯᱟᱛᱟ ᱦᱚᱲᱟᱜ ᱵᱟᱲᱟ ᱜᱷᱟᱴ ᱯᱟᱛᱟ ᱨᱮᱠᱚ ᱚᱰᱩᱠ ᱵᱟᱲᱟᱭᱟ ᱚᱱᱠᱟ ᱢᱟ ᱱᱚᱰᱮ ᱢᱟ ᱵᱟᱝ ᱜᱮ
ᱟᱪᱪᱷᱟ
ᱟᱫᱚ ᱧᱮᱞ ᱦᱩᱭᱩᱜ-ᱟ ᱱᱤᱭᱟᱹ ᱫᱷᱥᱣ ᱡᱩᱫᱤ ᱯᱟᱞᱮ ᱚᱰᱚᱠ ᱮᱢᱟᱱ ᱠᱟᱜ ᱠᱷᱟᱱ ᱫᱚ ᱢᱤᱫᱴᱚᱜ ᱵᱟᱨᱭᱟ ᱜᱟᱱ ᱦᱟᱛᱟᱣ ᱛᱟᱨᱟ ᱠᱟᱜ ᱦᱩᱭᱩᱜᱼᱟ
ᱦᱮᱸ, ᱢᱤᱫᱴᱟᱝ ᱪᱤᱱᱦᱟᱹ ᱨᱮᱦᱚᱸ ᱛᱟᱦᱮᱱᱟ ᱥᱮ ᱡᱮ ᱵᱟᱝᱟ ᱚᱸᱰᱮᱧ ᱥᱮᱱ ᱞᱮᱱ ᱛᱟᱦᱮᱸᱫᱼᱟ᱾ ᱟᱨ, ᱦᱮᱸ ᱚᱱᱟᱧ ᱪᱤᱨᱤᱧ ᱟᱹᱜᱩ ᱠᱮᱫᱟ᱾ ᱦᱮᱸ ᱥᱮ,
ᱦᱳᱭ ᱟᱫᱚ ᱛᱟᱦᱚᱞᱮ ᱠᱷᱟᱱ ᱫᱚ ᱦᱮᱸ ᱤᱭᱟᱹ ᱫᱚ ᱱᱟᱦᱟᱜ ᱛᱟᱦᱚᱞᱮ ᱫᱚᱠᱟᱱ ᱠᱚᱫᱚ ᱛᱤᱥ ᱛᱤᱱᱟᱹᱜ ᱨᱮᱜᱮ ᱥᱮᱴᱮᱨ ᱦᱩᱭᱩᱜ ᱠᱟᱱᱟ ᱥᱮ ᱜᱟᱯᱟ ᱦᱩᱭᱩᱜ ᱠᱟᱱᱟ᱾ ᱜᱚᱴᱟ ᱵᱷᱤᱲ ᱨᱮᱜᱮ᱾
ᱫᱚᱠᱟᱱ ᱫᱚ ᱱᱟᱜ ᱛᱮᱦᱮᱧ ᱫᱚ ᱟᱸᱜ ᱵᱟᱝ ᱤᱫᱤ ᱦᱩᱭᱩᱜᱼᱟ ᱜᱟᱯᱟ ᱜᱮᱜ ᱥᱮᱛᱟᱜ ᱠᱷᱚᱱ ᱥᱚᱢᱚᱭ ᱛᱟᱦᱮᱱᱟ ᱱᱟᱜ ᱵᱚᱦᱩᱛ ᱥᱚᱢᱚᱭ᱾ ᱢᱟᱱᱮ ᱥᱟᱢᱟᱱ ᱠᱚᱫᱚ ᱦᱟᱸᱜ ᱛᱮᱦᱤᱧ ᱨᱮᱜᱮ ᱦᱟᱛᱟᱣ ᱠᱟᱜ ᱦᱩᱭᱩᱜᱼᱟ ᱟᱨ ᱤᱫᱤ ᱫᱚ ᱦᱟᱸᱜ ᱜᱟᱯᱟ ᱜᱮ ᱦᱟᱸᱜ᱾ ᱥᱮᱛᱟᱜ ᱥᱮᱛᱟᱜ ᱥᱮᱛᱟᱜ ᱮᱠᱫᱚᱢ ᱢᱟᱱᱮ ᱥᱮᱛᱟᱜ ᱛᱚᱨᱟ ᱨᱮᱱᱟᱜ ᱥᱮᱛᱟᱜ ᱟᱸᱜᱟ ᱛᱚᱨᱟ ᱨᱮᱱᱟᱜ, ᱤᱫᱤ ᱦᱩᱭᱩᱜᱼᱟ, ᱟᱨ ᱛᱟᱦᱚᱞᱮ ᱛᱤᱨᱮ ᱦᱟᱸᱜ ᱯᱮ ᱥᱮᱱᱚᱜᱼᱟ ᱟᱯᱮ ᱫᱚ ᱦᱟᱸᱜ ᱡᱩᱫᱤ ᱯᱮ ᱥᱮᱱᱚᱜ ᱠᱷᱟᱱ,
ᱱᱤᱭᱟᱹ ᱫᱚ ᱥᱮᱱᱚᱜ ᱦᱩᱭᱩᱜᱼᱟ ᱟᱹᱭᱩᱵ ᱟᱹᱭᱩᱵ ᱜᱮ ᱛᱟᱨᱟᱥᱤᱧ ᱡᱚᱠᱷᱚᱡ ᱡᱮᱱᱟ,
ᱟᱪᱪᱷᱟ ᱡᱚᱠᱷᱚᱱ ᱦᱚᱲ ᱠᱚᱠᱚ ᱵᱷᱤᱲᱚᱜ ᱟᱠᱚ ᱩᱱ ᱛᱚᱠᱷᱚᱱ᱾
ᱦᱳᱭ ᱦᱚᱲ ᱧᱮᱞ ᱞᱮᱠᱟᱜ ᱜᱮ ᱱᱤᱡᱮ ᱢᱟ᱾
ᱦᱳᱭ ᱫᱚᱸᱜᱟ ᱠᱚᱢᱟ ᱱᱟᱜ ᱵᱟᱝ ᱵᱚᱸᱜᱟ ᱦᱩᱭᱩᱜᱼᱟ ᱦᱮᱸᱥᱮ᱾
ᱦᱳᱭ,
ᱡᱟᱦᱟᱸᱭ ᱠᱚ ᱵᱚᱸᱜᱟ ᱵᱩᱨᱩᱭᱟᱠᱚ ᱩᱱᱠᱩ ᱠᱚ ᱪᱟᱞᱟᱜ ᱟᱠ,
ᱵᱚᱸᱜᱟ ᱵᱩᱨᱩ ᱦᱚᱲ ᱫᱚ ᱥᱮᱛᱟᱜ ᱨᱮ ᱟᱨ ᱧᱮᱧᱮᱞ ᱦᱚᱲ ᱫᱚ ᱱᱤᱛᱚᱜ ᱟᱹᱭᱩᱵ ᱛᱟᱨᱟᱥᱤ, ᱩᱱ ᱡᱚᱠᱷᱚᱱ ᱜᱮ ᱤᱭᱟ ᱭᱟ ᱵᱷᱤᱲ ᱢᱟ ᱩᱱᱜᱮ ᱞᱟᱜᱟᱜᱼᱟ᱾
ᱦᱳᱭ
ᱟᱛᱟᱦᱚᱞᱮ ᱠᱷᱟᱱ ᱫᱚ ᱚᱥᱚᱢᱚᱭ ᱠᱚᱢ ᱦᱩᱭ ᱡᱟᱣᱨᱟᱭᱮᱱ ᱛᱟᱞᱟᱝᱟ᱾
ᱦᱳᱭ ᱥᱚᱢᱚᱭ ᱠᱚᱫᱚ ᱦᱩᱭ ᱡᱟᱨᱣᱟ ᱟᱠᱟᱱᱟ ᱟᱨ ᱠᱟᱹᱴᱤᱡ ᱞᱟᱝ ᱨᱚᱯᱚᱲ ᱞᱮᱱᱠᱷᱟᱱ ᱠᱟᱹᱴᱤᱡ ᱱᱟᱯᱟᱭ ᱠᱚᱜᱼᱟ,
ᱟᱪᱪᱷᱟ᱾
ᱛᱤᱱᱟᱹᱜ ᱥᱟᱺᱜᱤᱧᱟ ᱚᱸᱰᱮ ᱟᱯᱮ ᱟ ᱟᱹᱛᱩᱳ ᱠᱷᱚᱱ ᱫᱚ ᱜᱚᱴᱟ ᱥᱤᱞᱫᱟᱹ ᱯᱩᱨ ᱵᱚᱸᱜᱟ ᱫᱚ ᱱᱟᱦᱟᱜ᱾
ᱦᱚ ᱞᱟᱹᱭ ᱞᱮᱠᱷᱟᱱ ᱫᱚ ᱥᱩᱨ ᱜᱮᱭᱟ ᱯᱟᱸᱪ ᱪᱷᱚ ᱠᱤᱞᱳᱢᱤᱴᱟᱨ ᱜᱟᱱ ᱦᱩᱭᱩᱜᱼᱟᱜ᱾ ᱠᱚᱭᱚᱜ ᱛᱮᱫᱚ ᱧᱮᱞ ᱧᱟᱢᱚᱜ ᱜᱮᱭᱟ ᱵᱩᱨᱩ ᱠᱚᱫᱚ, ᱟᱨ ᱛᱟᱲᱟᱢ ᱛᱮᱜᱮ ᱱᱟᱦᱟᱜ ᱥᱮᱱᱚᱜ ᱦᱩᱭᱩᱜᱼᱟ ᱥᱩᱨ ᱦᱚᱲ ᱢᱮ᱾
ᱦᱮᱸ ᱛᱟᱲᱟᱢ ᱛᱮᱜᱮ ᱡᱚᱠᱷᱚᱱ ᱪᱷ ᱠᱤᱞᱳᱢᱤᱴᱟᱨ ᱡᱟᱹᱥᱛᱤ ᱫᱚ ᱵᱟᱝ ᱥᱟᱹᱜᱤᱧᱟ᱾ ᱟᱨ ᱛᱟᱲᱟᱢ ᱛᱮ ᱥᱮᱱ ᱞᱮᱱᱠᱷᱟᱱ ᱫᱚ ᱦᱟᱜ ᱩᱱᱟᱹᱜ ᱦᱮᱨᱮᱥ ᱢᱮᱱ ᱵᱟᱝᱟ ᱵᱷᱤᱲᱵᱷᱟ ᱠᱚ ᱟᱨ ᱜᱟᱹᱰᱤ ᱠᱚ ᱡᱩᱫᱤᱢ ᱤᱫᱤ ᱠᱟᱜᱼᱟ ᱮᱱᱠᱷᱟᱱ ᱫᱚ ᱱᱷᱟᱜ ᱚᱱᱠᱟᱱ ᱡᱟᱭᱜᱟ ᱨᱮᱫᱚ ᱯᱩᱨᱟᱹ ᱵᱷᱤᱲ ᱜᱮ ᱛᱟᱦᱮᱱᱟ ᱥᱮ ᱛᱚ ᱦᱟᱡᱩᱜ ᱨᱮᱱᱟᱜ ᱦᱚᱸ ᱟᱹᱰᱤ ᱮᱸᱴᱠᱮᱴᱚᱬᱮ ᱦᱟᱡᱩᱜ ᱥᱚᱢᱚᱭ ᱦᱮᱸᱥᱮ᱾
ᱦᱳᱭ, ᱟᱫᱚ ᱵᱷᱤᱲ ᱵᱷᱟᱲ ᱛᱟᱦᱮᱸᱱ ᱜᱮᱭᱟ ᱥᱮ ᱥᱟᱭᱠᱮᱞ ᱛᱮ ᱚᱻ
ᱦᱮᱞᱳ ᱢᱟ ᱱᱚᱸᱰᱮ ᱜᱮ ᱞᱟᱝ ᱠᱮᱪᱮᱫᱟ ᱦᱮᱸ᱾
ᱦᱩᱭ ᱡᱟᱱ,
ᱢᱟ ᱛᱟᱦᱚᱞᱮ ᱡᱚᱦᱟᱨ ᱜᱮ᱾